ᱦᱮᱞᱳ ᱦᱮᱸ ᱦᱮᱞᱳ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱᱟ ᱦᱳᱭ ᱟᱸᱡᱚᱢᱚᱜ ᱠᱟᱱᱟ ᱟᱸᱡᱚᱢᱚᱜ ᱠᱟᱱᱟ᱾
ᱤᱧ ᱴᱷᱮᱡ ᱠᱷᱚᱱ ᱡᱟᱦᱟᱸ ᱱᱚᱭᱮᱥ ᱟᱸᱡᱚᱢ ᱪᱟᱞᱟᱜ ᱠᱟᱱᱟ ᱟᱢ ᱴᱷᱮᱱ? ᱢᱮᱱᱫᱟᱹᱧ ᱤᱧᱟᱹᱜ ᱨᱚᱲ ᱪᱷᱟᱲᱟ ᱟᱨ ᱡᱟᱦᱟᱱᱟᱜ ᱟᱸᱡᱚᱢ ᱧᱟᱢ ᱫᱟᱢ ᱟᱪᱪᱷᱟ ᱚ ᱪᱮᱠᱟ ᱫᱚ ᱪᱮᱦᱚᱸ ᱪᱮᱠᱟ ᱵᱟᱝ ᱠᱟᱱᱟ ᱱᱤᱛᱜᱮ ᱞᱟᱱᱪ ᱱᱤᱛᱜᱮ ᱡᱚᱢ ᱵᱟᱲᱟ ᱦᱩᱭᱱᱟ ᱟᱫᱚ ᱱᱚᱜᱼᱚᱭ ᱛᱷᱚᱲᱟ ᱵᱟᱲᱟ ᱦᱩᱭᱩᱜ ᱠᱟᱱᱟ᱾ ᱛᱟᱦᱞᱮ ᱢᱟ ᱞᱟᱹᱭ ᱢᱮ ᱪᱮᱫ ᱴᱚᱯᱤᱠ ᱱᱤᱭᱮ ᱞᱟᱝ ᱜᱟᱞᱢᱟᱨᱟᱼᱟ?
ᱛᱟᱦᱚᱞᱮ ᱟᱯᱮ ᱥᱮᱫ ᱥᱚᱨᱦᱟᱭ ᱫᱚ ᱛᱚᱵᱮ ᱚᱠᱟ ᱞᱮᱠᱟ ᱠᱚ ᱢᱟᱱᱟᱣ ᱜᱮᱭᱟ?
ᱟᱪᱪᱷᱟ ᱟᱞᱮ ᱥᱮᱫ ᱥᱚᱨᱦᱟᱭ ᱫᱚ ᱡᱚᱢ ᱡᱚᱢᱟᱴ ᱦᱩᱭᱩᱜ ᱜᱮᱭᱟ ᱛᱚ ᱥᱚᱨᱦᱟᱭ ᱫᱚ ᱢᱤᱫᱴᱮᱱ ᱥᱟᱱᱛᱟᱲ ᱠᱚᱣᱟᱜ ᱡᱟᱦᱟᱸ ᱠᱚ ᱢᱮᱱ ᱦᱟᱹᱛᱤ ᱞᱮᱠᱟᱱ ᱢᱤᱫᱴᱮᱱ ᱯᱚᱨᱚᱵᱽ ᱠᱟᱱ ᱛᱟᱠᱚᱣᱟ ᱛᱚ ᱥᱚᱨᱦᱟᱭ ᱫᱚ ᱟᱹᱰᱤ ᱦᱩᱭᱩᱜᱼᱟ ᱚᱠᱟ ᱞᱮᱠᱟ ᱢᱟᱱᱟᱣ ᱪᱮᱫ ᱞᱮᱠᱟᱧ ᱞᱟᱹᱭ ᱟᱢᱟ ᱢᱟᱱᱮ ᱢᱚᱸᱡᱽ ᱜᱮ ᱢᱟᱱᱟᱣ ᱦᱩᱭᱩᱜᱼᱟ ᱟᱨ ᱯᱳᱥ ᱢᱟᱥ ᱞᱮ ᱢᱟᱱᱟᱣᱟ ᱟᱯᱮ ᱥᱮᱫ ᱫᱚ?
ᱚ ᱟᱪᱪᱷᱟ ᱟᱪᱪᱷᱟ ᱟᱞᱮ ᱥᱮᱫ ᱫᱚ ᱯᱳᱥ ᱢᱟᱥ ᱫᱚ ᱵᱟᱝ ᱚᱱᱮ ᱥᱚᱨᱟᱭ ᱵᱚᱸᱜᱟ ᱨᱮᱜᱮᱞᱮ ᱢᱟᱱᱟᱣ ᱛᱟᱦᱮᱱᱟ᱾ ᱦᱮᱸ ᱢᱚᱬᱮ ᱫᱤᱱ ᱞᱮ ᱢᱟᱱᱟᱣ ᱛᱟᱦᱮᱱᱟ᱾ ᱦᱮᱸ ᱱᱚᱝᱠᱟ
ᱟᱪᱪᱷᱟ ᱟᱞᱮ ᱦᱚᱸ ᱢᱚᱬᱮ ᱫᱤᱱ ᱜᱮᱞᱮ ᱢᱟᱱᱟᱣ ᱫᱚᱞᱮ ᱢᱟᱱᱟᱣᱟ᱾ ᱟ ᱟᱫᱚ ᱢᱚᱬᱮ ᱫᱤᱱ ᱟᱨ ᱟᱯᱮ ᱫᱚ ᱡᱮᱢᱚᱱ ᱥᱟᱠᱨᱟᱛ ᱞᱟᱹᱜᱤᱫ ᱫᱚ ᱟᱞᱟᱫᱟ ᱢᱤᱫᱴᱮᱱ ᱴᱟᱭᱤᱢ ᱦᱩᱭᱩᱜᱼᱟ ᱟᱨ ᱟᱞᱮ ᱫᱚ ᱥᱚᱨᱦᱟᱭ ᱛᱚᱸᱜᱮ ᱛᱚᱸᱜᱮ ᱛᱮᱜᱮ ᱢᱟᱱᱮ ᱢᱩᱪᱟᱹᱫ ᱫᱤᱱ ᱞᱮ ᱥᱟᱠᱨᱟᱛᱚᱜᱼᱟ ᱱᱚᱜ ᱱᱚᱝᱠᱟ ᱢᱤᱫᱴᱮᱱ ᱥᱤᱥᱴᱮᱢ ᱢᱮᱱᱟᱜ ᱟᱠᱟᱫᱟ ᱟᱞᱮᱥᱮᱫ ᱫᱚ᱾ ᱛᱚ ᱟᱯᱮ ᱥᱮᱫ ᱫᱚ? ᱫᱚ ᱚᱱᱠᱟ ᱫᱚ ᱵᱟᱝ ᱠᱟᱱᱟ ᱟᱯᱮ ᱫᱚ ᱢᱚᱠᱚᱨ ᱥᱮᱫ ᱨᱮᱯᱮ ᱥᱟᱠᱨᱟᱛᱚᱜᱼᱟ ᱛᱟᱭᱛᱚ?
ᱦᱮᱸ
ᱦᱳᱭ ᱦᱳᱭ ᱚᱱᱠᱟᱜᱮ ᱛᱷᱚᱲᱟ
ᱟᱵᱚ ᱫᱚ ᱟᱭᱢᱟ ᱡᱟᱭᱜᱟ ᱨᱮ ᱟᱭᱢᱟ ᱨᱚᱠᱚᱢ ᱟᱭᱢᱟ ᱞᱮᱠᱟᱱ ᱟᱹᱨᱤ ᱛᱟᱵᱚᱱ ᱥᱮ
ᱦᱳᱭ ᱦᱳᱭ
ᱦᱮᱸ
ᱟᱹᱨᱤᱪᱟᱹᱞᱤ ᱫᱚ ᱧᱮᱞ ᱢᱮ ᱟᱹᱨᱤᱪᱟᱹᱞᱤ ᱫᱚ ᱟᱵᱚ ᱥᱟᱱᱛᱟᱲ ᱜᱮᱵᱚᱱ ᱵᱮᱱᱟᱣ ᱟᱠᱟᱫᱟ ᱢᱟᱱᱮ ᱟᱵᱚ ᱦᱚᱲ ᱜᱮᱵᱚᱱ ᱵᱮᱱᱟᱣ ᱟᱠᱟᱫᱟ। ᱛᱟᱨᱠᱤ ᱱᱤᱡᱮ ᱱᱤᱡᱮ ᱴᱚᱴᱷᱟ ᱨᱮ ᱱᱤᱡᱮ ᱱᱤᱡᱮ ᱜᱮ ᱵᱟᱵᱚᱱ ᱵᱮᱱᱟᱣ ᱟᱠᱟᱫᱟ ᱡᱟᱦᱟᱸᱴᱟᱜ ᱟᱵᱚᱣᱟᱜ ᱥᱩᱵᱤᱫᱷᱟ ᱚᱱᱩᱫᱟ. ᱭᱤ ᱪᱮᱫᱟᱜ ᱡᱮ ᱵᱟᱠᱟᱡ ᱵᱚᱸᱜᱟ ᱵᱩᱨᱩ ᱨᱮᱭᱟᱜ ᱵᱮᱯᱟᱨ ᱢᱮᱱᱟᱜ ᱟᱠᱟᱫᱟ? ᱢᱟᱱᱮ ᱟᱵᱚᱣᱟᱜ ᱥᱩᱵᱤᱫᱷᱟ ᱞᱟᱹᱜᱤᱫ ᱜᱮ ᱟᱵᱚ ᱛᱮᱜᱮ ᱵᱚᱱ ᱱᱚᱣᱟ ᱠᱚᱫᱚ ᱵᱚᱱ ᱵᱮᱱᱟᱣ ᱟᱠᱟᱫᱟ। ᱟᱨ ᱴᱟ. ᱭᱤᱢ ᱢᱟᱱᱮ ᱡᱮᱦᱮᱛᱩ ᱴᱟ. ᱭᱤᱢ ᱵᱟᱝ ᱦᱩᱭ ᱞᱮᱱᱠᱷᱟᱱ ᱵᱟᱠᱷᱟᱱ ᱢᱟ ᱚᱱᱠᱟ ᱠᱷᱟᱢ ᱢᱟ ᱡᱟᱦᱟᱱ ᱢᱤᱫ ᱥᱚᱸᱜᱮ ᱛᱮ ᱵᱟᱝ ᱦᱩᱭ ᱠᱚᱜᱼᱟ। ᱡᱮᱢᱚᱱ ᱟᱯᱮᱯᱮ ᱥᱚᱦᱨᱟᱭᱚᱜ ᱠᱟᱱᱟ ᱥᱚᱨᱦᱟᱭ ᱪᱟᱸᱫᱳ ᱟᱞᱮ ᱞᱮ ᱥᱚᱨᱦᱟᱭᱚᱜ ᱠᱟᱱᱟ ᱯᱩᱥ ᱢᱟᱥ।
ᱚᱸ
ᱱᱮᱛᱟᱨ ᱢᱟ ᱟᱢ
ᱟᱞᱮ ᱥᱚᱨᱟ
ᱢᱟᱱᱮ ᱟᱞᱮ ᱫᱚ ᱥᱚᱦᱨᱟᱭ ᱵᱚᱸᱜᱟ ᱨᱮᱫᱚ ᱫᱚ ᱢᱟᱱᱮ ᱚᱱᱠᱟ ᱢᱟᱱᱮ ᱫᱤᱱ ᱠᱚᱨᱟ ᱜᱮ ᱡᱮ ᱱᱚᱣᱟ ᱫᱤᱱ ᱨᱮᱜᱮ ᱥᱚᱨᱦᱟᱭ ᱦᱩᱭᱩᱜᱼᱟ ᱚᱱᱠᱟ ᱫᱚ ᱵᱟᱝ। ᱢᱟᱱᱮ ᱟ. ᱛᱩ ᱢᱚᱬᱮ ᱦᱚᱲ ᱟᱛᱮ
ᱛᱮᱫ ᱠᱚ ᱫᱤᱱᱟ ᱮᱱᱛᱮ ᱠᱚᱨᱟᱣ ᱦᱩᱭᱩᱜᱼᱟ ᱚᱱᱠᱟ।
ᱚᱱᱠᱟ ᱟ. ᱛᱩ ᱢᱚᱬᱮ ᱦᱚᱲ ᱠᱚ ᱟᱞᱮ ᱦᱚᱸ ᱚᱱᱠᱟᱜᱮ ᱥᱚᱨᱟᱦᱟᱭ ᱫᱚ ᱢᱟᱱᱮ ᱟᱹᱛᱩ ᱢᱚᱬᱮ ᱦᱚᱲ ᱟᱞᱮ ᱫᱚ ᱢᱟᱱᱮ ᱯᱩᱥ ᱢᱟᱥ ᱨᱮᱭᱟᱜ ᱯᱩᱪᱤᱥ ᱛᱟᱹᱨᱤᱠᱷ ᱠᱷᱱᱡ ᱫᱚ ᱥᱚᱨᱦᱟᱭ ᱮᱦᱚᱵᱚᱜ ᱛᱟᱞᱮ ᱠᱮᱭᱟ ᱱᱚᱣᱟ ᱢᱤᱫᱴᱟ. ᱝ ᱫᱤᱱ ᱞᱮᱠᱟ ᱢᱤᱫ ᱢᱤᱫᱴᱟ. ᱝ ᱤᱭᱟᱹ ᱠᱟᱱᱟ ᱢᱮᱱᱠᱷᱟᱱ ᱡᱟᱦᱟᱸ ᱫᱤᱱ ᱢᱟᱱᱮ ᱦᱚᱲ ᱠᱚ ᱡᱟᱦᱟᱸ ᱢᱤᱫᱴᱟ. ᱝ ᱱᱤᱭᱚᱢ ᱞᱮᱠᱟᱛᱮ ᱡᱮ ᱢᱤᱫ ᱢᱚᱱ ᱫᱩᱲᱩᱵᱚᱜᱼᱟ ᱤᱱᱟᱹ ᱫᱩᱲᱩᱵᱟᱜ ᱜᱮ ᱢᱮᱱᱠᱷᱟᱱ ᱟ-ᱟᱞᱮ ᱫᱚ ᱵᱟᱨᱭᱟ ᱟᱹᱛᱩ ᱢᱮᱱᱟᱜ ᱟᱠᱟᱫ ᱛᱟᱞᱮᱭᱟ ᱟᱞᱮ ᱟᱞᱮ ᱴᱚᱞᱟ ᱨᱮᱫᱚ ᱢᱟᱱᱮ ᱢᱤᱫᱴᱟ. ᱱ ᱟᱹᱛᱩ ᱨᱮ ᱵᱟᱨᱭᱟ ᱴᱚᱞᱟ ᱦᱮᱱᱟᱜ ᱟᱠᱟᱫ ᱛᱟᱞᱮᱭᱟ ᱛᱚ ᱟᱞᱮ ᱪᱮᱫ ᱟᱞᱮ ᱪᱮᱫ ᱪᱮᱛᱟᱱ ᱴᱚᱞᱟ ᱟᱨ ᱞᱟᱛᱟᱨ ᱴᱚᱞᱟ ᱚᱱᱠᱟ ᱵᱷᱟᱜ ᱢᱮᱱᱟᱜ ᱟᱠᱟᱫᱟ ᱛᱚ ᱢᱟᱱᱮ ᱢᱤᱫ ᱫᱤᱱ ᱛᱮᱫᱚ ᱵᱟᱞᱮ ᱵᱚᱝᱜᱱᱟ ᱩᱱᱠᱩ ᱡᱩᱫᱤ ᱟᱞᱮ ᱡᱚᱫᱤ ᱫᱚ ᱯᱚᱪᱤᱥ ᱠᱷᱟᱡ ᱩᱱᱠᱩ ᱪᱷᱟ. ᱵᱤᱥ ᱟᱨ ᱟᱞᱮᱞᱮ ᱪᱷᱟ. ᱵᱤᱥ ᱠᱷᱟᱡ ᱩᱱᱠᱩ ᱯᱚᱪᱤᱥ ᱢᱟᱱᱮ ᱱᱚᱝᱠᱟ ᱢᱤᱫ ᱫᱤᱱ ᱞᱮ ᱞᱟᱦᱟ ᱛᱟᱭᱚᱢᱟ ᱟᱨ
ᱟᱪᱪᱷᱟ ᱟᱪᱪᱷᱟ ᱛᱚᱵᱮ ᱥᱟᱠᱨᱟᱛ ᱨᱮᱫᱚ ᱥᱟᱠᱨᱟᱛ ᱨᱮᱫᱚ ᱢᱟᱱᱮ ᱚᱱᱟ ᱥᱟᱞᱟᱜ ᱜᱮ ᱤᱭᱟᱹᱜ ᱠᱟᱱ ᱛᱟᱯᱮ ᱢᱮᱥᱟᱜ ᱠᱟᱱ ᱛᱟᱯᱮ ᱥᱮ ᱦᱮᱸ।
ᱦᱚᱭ ᱥᱟᱠᱨᱟᱛ ᱫᱚ ᱚᱱᱟ ᱥᱟᱶ ᱜᱮᱞᱮ ᱥᱟᱠᱨᱟᱛᱚᱜᱼᱟ᱾ ᱢᱟᱱᱮ ᱥᱚᱨᱦᱟᱭ ᱡᱮᱫᱤᱱ ᱢᱩᱪᱟᱹᱫᱚᱜ ᱠᱟᱱ ᱛᱟᱞᱮᱭᱟ ᱩᱱ ᱦᱤᱞᱟᱹᱜ ᱜᱮ ᱞᱮ ᱥᱟᱠᱨᱟᱛᱚᱜᱼᱟ᱾ ᱦᱚᱭ ᱦᱚᱭ᱾
ᱟᱞᱮ ᱢᱟ ᱥᱟᱠᱨᱟᱛ ᱨᱮᱫᱚ ᱤᱭᱟᱹ ᱠᱚ ᱦᱩᱭᱩᱜᱼᱟ ᱚᱱᱟ ᱵᱷᱮᱡᱟ ᱛᱩᱧ ᱠᱚ ᱟᱭᱢᱟ ᱜᱮ ᱦᱮᱸ ᱥᱮᱸᱫᱽᱨᱟ ᱠᱚ ᱦᱩᱭᱩᱜ ᱛᱟᱦᱮᱱᱟ᱾ ᱛᱟᱯᱚᱨᱮ ᱥᱟᱠᱨᱟᱛ ᱨᱮ ᱟᱫᱚ ᱢᱟᱱᱮ ᱜᱩᱲ ᱯᱤᱴᱷᱟᱹ ᱦᱚᱸᱞᱮ ᱯᱤᱴᱷᱟᱹᱭᱮᱫ ᱛᱟᱦᱮᱱᱟ᱾
ᱦᱚᱭ ᱦᱚᱭ ᱟᱞᱮ ᱦᱚᱸ ᱚᱱᱠᱟ ᱜᱮ ᱟᱞᱮ ᱦᱚᱸ ᱥᱟᱠᱨᱟᱛ ᱨᱮᱫᱚ ᱜᱩᱲ ᱯᱤᱴᱷᱟᱹ ᱦᱚᱞᱮ ᱯᱤᱴᱷᱟᱹᱭ ᱜᱮᱭᱟ ᱥᱮᱸᱫᱽᱨᱟ ᱦᱚᱸᱞᱮ ᱥᱮᱱᱚᱜ ᱜᱮᱭᱟ᱾ ᱵᱷᱮᱡᱟ ᱛᱩᱧ ᱦᱚᱸ ᱦᱩᱭᱩᱜ ᱜᱮᱭᱟ ᱟᱨ ᱠᱩᱞᱦᱤ ᱢᱩᱪᱟᱹᱫ ᱨᱮ ᱡᱟᱦᱟᱸ ᱨᱮ ᱵᱷᱮᱡᱟ ᱛᱩᱧ ᱚᱸᱰᱮ ᱟᱭᱢᱟ ᱨᱚᱠᱚᱢ ᱟᱨ ᱡᱟᱦᱟᱸ ᱢᱟᱱᱮ ᱥᱟᱱᱛᱟᱲ ᱠᱚᱣᱟᱜ ᱡᱟᱦᱟᱸ ᱟᱹᱨᱤᱪᱟᱹᱞᱤ ᱵᱷᱤᱛᱨᱤ ᱨᱮ ᱡᱟᱦᱟᱸ ᱠᱷᱤᱞᱚᱰ ᱠᱚ ᱢᱮᱱᱟᱜ ᱠᱟᱠ ᱚᱱᱟ ᱠᱚ ᱦᱩᱭᱩᱜ ᱜᱮᱭᱟ ᱚᱱᱟ ᱠᱚᱦᱚᱸ ᱦᱩᱭᱩᱜ ᱜᱮᱭᱟ᱾ ᱢᱟᱱᱮ ᱱᱤᱭᱚᱢ ᱠᱟᱹᱱᱩᱱ ᱫᱚ ᱢᱚᱴᱟᱢᱩᱴᱤ ᱢᱟᱱᱮ ᱡᱚᱫᱟᱢ ᱢᱤᱫ ᱨᱚᱠᱚᱢ ᱟᱫᱚ ᱢᱟᱱᱮ ᱥᱩᱫᱩ ᱥᱚᱢᱚᱭ ᱛᱮ ᱟᱞᱟᱫᱟ᱾
ᱦᱮᱸ᱾
ᱤᱱᱟᱹᱜᱮ ᱠᱟᱱᱟ᱾ ᱦᱚᱭ ᱦᱚᱭ᱾
ᱟᱨ ᱠᱤᱪᱷᱩ ᱠᱤᱪᱷᱩ ᱡᱟᱭᱜᱟ ᱨᱮ ᱚᱱᱠᱟ ᱢᱤᱫ ᱵᱟᱨᱭᱟ ᱯᱩᱨᱩᱵᱚᱛᱚᱱ ᱦᱚᱸ ᱧᱮᱞᱚᱜ ᱜᱮᱭᱟ᱾
ᱦᱚᱭ ᱦᱚᱭ ᱦᱚᱭ ᱱᱚᱣᱟ ᱪᱮᱫᱟᱜ ᱵᱷᱟᱜᱽ ᱠᱟᱱᱟ ᱱᱚᱝᱠᱟ ᱟᱯᱮ ᱥᱮᱫ ᱥᱚᱨᱦᱟᱭ?
ᱱᱚᱣᱟ ᱫᱚ ᱚᱱᱠᱟ ᱵᱟᱲᱟᱭ ᱵᱟᱹᱱᱩᱜᱼᱟ ᱛᱚᱵᱮ ᱦᱚᱭᱛᱳ ᱱᱚᱣᱟ ᱫᱚ ᱠᱟᱹᱴᱤᱡ ᱢᱟᱱᱮ ᱦᱳᱭᱛᱳ ᱴᱟᱠᱟ ᱯᱚᱭᱥᱟ ᱦᱚᱛᱮᱫ ᱮᱱᱟ ᱟᱨ ᱵᱟᱝᱠᱷᱟᱱ ᱫᱚ ᱚᱱᱟ ᱠᱚᱨᱮᱱᱟᱜ ᱯᱨᱚᱵᱞᱮᱢ ᱦᱚᱛᱮᱡ ᱛᱮᱜᱮ ᱚᱱᱠᱟ ᱠᱟᱛᱮᱮᱫ ᱠᱚ ᱠᱚᱨᱟᱣ ᱠᱟᱫᱟ ᱦᱳᱭᱛᱳ
ᱦᱳᱭ ᱦᱳᱭ ᱚᱱᱠᱟᱜᱮ ᱠᱤᱪᱷᱩ ᱮᱠᱴᱟ ᱠᱟᱱᱟ ᱡᱟᱦᱟᱸ ᱡᱮᱛᱚ ᱟᱱ ᱠᱩᱲᱟᱹ ᱵᱟᱝ ᱛᱟᱦᱮᱱ ᱠᱷᱟᱡ ᱦᱚᱸ ᱢᱤᱫᱴᱮᱱ ᱥᱚᱢᱚᱥᱥᱟ ᱨᱮᱱᱟᱜ ᱵᱮᱯᱟᱨ ᱛᱟᱦᱮᱱᱟ ᱛᱚ ᱚᱱᱟ ᱠᱷᱟᱹᱛᱤᱨ ᱛᱮᱜᱮ ᱯᱟᱞᱮᱫ ᱠᱚ ᱱᱚᱝᱠᱟ ᱠᱚᱟᱜ ᱟᱨ ᱟᱞᱮ ᱥᱮᱫ ᱫᱚ ᱟᱞᱮ ᱥᱮᱫ ᱫᱚ ᱵᱟᱨ ᱫᱷᱟᱣ ᱪᱟᱥ ᱦᱩᱭᱩᱜᱼᱟ ᱚᱱᱟ ᱱᱤᱭᱟᱹ ᱫᱚ ᱥᱚᱢᱚᱥᱥᱟ ᱵᱟᱝ ᱠᱟᱱᱟ ᱦᱩᱭ ᱫᱟᱲᱮᱭᱟᱜᱼᱟ ᱛᱚᱠᱷᱚᱱ ᱯᱟᱥᱮᱡ ᱚᱱᱠᱟ ᱵᱟᱝ ᱦᱩᱭᱩᱜ ᱠᱟᱱ ᱛᱟᱦᱮᱸᱱᱟ ᱮᱠᱷᱚᱱ ᱫᱚ ᱥᱟᱢᱟᱨᱥᱯᱤᱞ ᱠᱚ ᱦᱮᱡ ᱮᱱ ᱵᱟᱨ ᱫᱷᱟᱣ ᱪᱟᱥ ᱦᱩᱭᱩᱜ ᱠᱟᱱᱟ ᱞᱟᱦᱟᱛᱮ ᱯᱟᱞᱮᱫ ᱵᱟᱝ ᱛᱟᱦᱮᱸ ᱠᱟᱱᱟ ᱥᱟᱵᱢᱟᱨᱥᱟᱞᱟᱞ ᱚᱱᱟ ᱠᱷᱟᱹᱛᱤᱨ ᱛᱮ ᱥᱮ ᱵᱟᱝ ᱦᱩᱭᱩᱜ ᱠᱟᱱ ᱛᱟᱦᱮᱸᱫ ᱵᱟᱨ ᱜᱟᱱ ᱪᱟᱥ ᱚᱱᱟ ᱦᱚᱸᱛᱚ ᱦᱩᱭ ᱫᱟᱲᱮᱭᱟᱜᱼᱟ
ᱦᱮᱸ ᱯᱟᱥᱮᱫ ᱢᱟ ᱚᱱᱠᱟ ᱥᱟᱨᱱᱟ ᱟᱥᱛᱟᱞ ᱠᱚᱦᱚᱸ ᱵᱟᱹᱱᱩᱜᱼᱟ
ᱚ ᱟᱪᱪᱷᱟ ᱟᱪᱪᱷᱟ ᱢᱟᱱᱮ ᱥᱚᱨᱦᱟᱭ ᱨᱮᱫᱚ ᱛᱟᱦᱚᱞᱮ ᱟᱯᱮ ᱨᱮᱱ ᱯᱮᱲᱟ ᱠᱚ ᱱᱮᱣᱛᱟ ᱠᱚᱣᱟ ᱱᱮᱣᱛᱟ ᱠᱚᱣᱟ ᱯᱮ ᱛᱚ
ᱦᱮᱸ ᱥᱚᱦᱨᱟᱭ ᱨᱮᱢᱟ ᱩᱱᱠᱩ ᱱᱟᱱᱟ ᱠᱚᱢᱟᱹᱟᱝ ᱛᱟᱠᱚ ᱫᱟᱹᱭ ᱛᱮᱧᱟᱝ ᱛᱟᱠᱚ ᱚᱱ ᱛᱟᱠᱚ ᱠᱚ ᱦᱮᱸ
ᱟᱪᱪᱷᱟ ᱟᱞᱮ ᱦᱚᱸ ᱱᱟᱱᱟ ᱠᱩᱢᱟᱝ ᱛᱟᱠᱚ ᱜᱮᱞᱮ ᱱᱮᱣᱛᱟ ᱠᱚᱣᱟ ᱟᱫᱚ ᱵᱮᱥ ᱨᱟᱹᱥᱠᱟᱹᱛᱮ ᱡᱚᱢ ᱧᱩ ᱦᱩᱭᱩᱜᱼᱟ ᱟᱨ ᱟᱵᱚᱨᱮᱱ ᱡᱟᱦᱟᱸ ᱢᱤᱦᱩ ᱢᱮᱨᱚᱢ ᱠᱚ ᱢᱮᱱᱟᱜ ᱟᱠᱟᱫᱠᱚᱣᱟ ᱩᱱᱠᱩ ᱦᱚᱸ ᱫᱮᱵᱟ ᱥᱮᱵᱟ ᱠᱚ ᱦᱩᱭᱩᱜᱼᱟ ᱪᱮᱫᱟᱜ ᱡᱮ ᱩᱱᱠᱩ ᱫᱚ ᱥᱟᱨᱟ ᱵᱚᱪᱷᱚᱨᱟ ᱟᱵᱚ ᱞᱟ. ᱜᱩᱫ ᱜᱮᱠᱚ ᱠᱷᱟᱴᱟᱜᱼᱟ ᱛᱚ ᱚᱱᱟ ᱠᱷᱟᱹᱛᱤᱨ ᱛᱮ ᱩᱱᱠᱩ ᱦᱚᱸᱛᱚ ᱧᱮᱞ ᱦᱩᱭᱩᱜᱼᱟ ᱡᱮᱦᱮᱛᱩ ᱢᱟᱱᱮ ᱢᱮᱱᱟᱜ ᱠᱚ ᱡᱮ ᱥᱚᱨᱦᱟᱭ ᱫᱚ ᱦᱟᱹᱛᱤ ᱞᱮᱠᱟᱱ ᱯᱚᱨᱚᱵᱽ ᱠᱟᱱᱟ ᱢᱮᱱᱫᱚ ᱥᱩᱫᱷᱩ ᱦᱟᱹᱛᱤ ᱞᱮᱠᱟᱱ ᱯᱚᱨᱚᱵᱽ ᱢᱮᱱᱛᱮᱫᱚ ᱢᱟᱱᱮ ᱟᱵᱚᱨᱮᱱ ᱢᱟᱱᱮ ᱱᱚᱣᱟ ᱤᱭᱟᱹ ᱨᱮᱱ ᱱᱚᱣᱟ ᱟᱨᱠᱤ ᱵᱚᱥᱢᱚᱛᱟ ᱥᱮ ᱱᱚᱣᱟ ᱯᱨᱤᱛᱷᱤᱵᱤ ᱨᱮᱱ ᱡᱟᱦᱟᱸ ᱛᱤᱱᱟᱹᱜ ᱜᱮ ᱦᱮᱸ ᱟᱵᱚᱨᱮᱱ ᱢᱟᱱᱮ ᱥᱟᱱᱛᱟᱲ ᱥᱚᱢᱟᱡᱽ ᱨᱮᱱ ᱦᱚᱲ ᱠᱚ ᱢᱮᱱᱟᱜ ᱠᱚᱣᱟ ᱛᱚ ᱟᱠᱚᱣᱟᱜ ᱤᱭᱟᱹ ᱞᱮᱠᱟ ᱛᱮ ᱢᱟᱱᱮ ᱢᱟᱱᱮ ᱩᱱᱠᱩ ᱢᱟᱱᱮ ᱚᱱᱟ ᱥᱚᱢᱚᱭ ᱫᱚ ᱥᱟᱱᱟᱢ ᱦᱚᱲ ᱢᱟᱱᱮ ᱥᱟᱱᱟᱢ ᱯᱨᱟᱱᱤ ᱦᱚᱸᱠᱚ ᱯᱩᱡᱟᱹ ᱠᱚᱣᱟ ᱤᱱᱟᱹ ᱠᱷᱟᱹᱛᱤᱨ ᱛᱮ ᱡᱟᱛᱮ ᱟᱵᱚ ᱥᱟᱨᱟᱵᱚᱫ ᱵᱚᱪᱷᱚᱨ ᱢᱤᱞᱮ ᱢᱤᱥᱮ ᱵᱚᱱ ᱛᱟᱦᱮᱸᱱ ᱠᱟᱱᱟ ᱟᱨ ᱟᱵᱚ ᱞᱟᱹᱜᱤᱫ ᱠᱷᱟᱴᱟᱜ ᱠᱟᱱᱟ ᱛᱚ ᱱᱚᱜᱼ ᱱᱚᱣᱟ ᱠᱷᱟᱹᱛᱤᱨ ᱜᱮ
ᱦᱮᱸ
ᱩᱱᱠᱩ ᱦᱚᱸᱛᱚ ᱡᱚᱢ ᱧᱩ ᱮᱢᱟ ᱠᱚ ᱦᱩᱭᱩᱜᱼᱟᱛ ᱟᱨ ᱵᱟᱠᱷᱟᱡ ᱫᱚ ᱥᱟᱨᱟ ᱵᱚᱪᱷᱚᱨ ᱫᱚ ᱪᱮᱫ ᱞᱮᱠᱟ
ᱦᱮᱸ ᱚᱱᱠᱟᱜᱮ ᱚ ᱟᱪᱪᱷᱟ ᱟᱪᱪᱷᱟ ᱟᱨ ᱛᱟᱦᱞᱮ ᱥᱚᱦᱚᱨᱟᱭ ᱠᱚᱠᱚ ᱮᱱᱮᱡ ᱜᱮᱭᱟ ᱥᱮ ᱵᱟᱝ
ᱦᱳᱭ ᱦᱳᱭ ᱥᱚᱨᱦᱟᱭ ᱠᱚᱫᱚ ᱠᱚ ᱮᱱᱮᱡ ᱫᱚᱠᱚ ᱮᱱᱮᱡ ᱜᱮᱭᱟ ᱟᱞᱮ ᱥᱮᱫ ᱫᱚᱸ ᱟᱫᱚ ᱢᱟᱱᱮ ᱢᱟᱱᱮ ᱟᱞᱮᱭᱟᱜ ᱫᱚ ᱢᱟᱱᱮ ᱟᱯᱮᱥᱮᱫ ᱡᱮᱢᱚᱱ ᱢᱚᱬᱮ ᱥᱤᱧ ᱢᱚᱬᱮ ᱧᱤᱫᱟ. ᱠᱚ ᱮᱱᱮᱡ ᱟᱸᱜᱟᱭᱟ ᱟᱸᱡᱚᱢ ᱟᱠᱟᱫᱟ ᱥᱮ ᱪᱮᱫ ᱠᱤᱱᱛᱩ ᱟᱞᱮ ᱥᱮᱫ ᱫᱚ ᱚᱱᱠᱟ ᱫᱚ ᱵᱟᱠᱚ ᱵᱟᱝ ᱦᱩᱭᱩᱜ ᱜᱮᱭᱟ ᱟᱞᱮ ᱥᱮᱫ ᱫᱚ ᱚᱱᱮ ᱢᱩᱪᱟᱹᱫ ᱵᱟᱨ ᱫᱤᱱ ᱜᱮ ᱦᱩᱭᱩᱜᱼᱟ ᱦᱟᱸᱜ ᱚᱱᱠᱟ ᱟᱨᱠᱤ ᱡᱟᱹᱞᱮ ᱦᱩᱭᱩᱜᱼᱟ ᱟᱨ ᱵᱚᱸᱜᱟ ᱯᱚᱨᱮᱨ ᱫᱤᱱ ᱡᱟᱦᱟᱸ ᱠᱷᱩᱱᱴᱟᱹᱣ ᱠᱷᱩᱱᱴᱟᱹᱣ ᱟᱨ ᱡᱟᱹᱞᱮ ᱠᱷᱩᱱᱴᱟᱹᱣ ᱟᱨ ᱡᱟᱹᱞᱮ ᱦᱤᱞᱳᱜ ᱜᱮ ᱵᱟᱨ ᱫᱤᱱ ᱠᱚᱠᱚ ᱮᱱᱮᱡᱼᱟ ᱟᱫᱚ ᱟᱯᱮ ᱥᱮᱫ ᱛᱤᱧ ᱟᱸᱡ ᱠᱟᱫᱟ ᱥᱮ ᱪᱮᱫ ᱢᱚᱬᱮ ᱥᱤᱧ ᱢᱚᱬᱮ ᱧᱤᱫᱟᱹ ᱜᱮᱠᱚ ᱮᱱᱮᱡ ᱟᱸᱜᱟᱭᱟ ᱥᱮ ᱪᱮᱫ ᱞᱮᱠᱟ ᱪᱟᱞᱟᱣ ᱫᱚ ᱢᱮ ᱪᱟᱞᱟᱣ ᱵᱟᱲᱟᱟᱣ ᱠᱟᱱᱟ ᱛᱚ
ᱦᱩᱭᱩᱜ ᱠᱟᱱ ᱛᱟᱦᱮᱸᱱᱟ ᱞᱟᱦᱟᱛᱮ ᱛᱚᱵᱮ ᱱᱮᱛᱟᱨ ᱫᱚ ᱠᱚᱢ ᱠᱟᱱᱟ ᱟᱫᱚ ᱱᱮᱛᱟᱨ ᱫᱚ ᱡᱚᱛᱚ ᱦᱚᱲᱜᱮ ᱩᱱᱟᱹᱜ ᱵᱟᱝᱠᱚ ᱢᱟᱱᱮ ᱵᱟᱠᱚ ᱵᱮᱸᱜᱮᱫ ᱫᱟ ᱵᱟᱠᱷᱟᱡ ᱞᱟᱦᱟ ᱛᱮᱫᱚ ᱠᱚ ᱩᱱᱤ ᱛᱟᱦᱮᱱ ᱜᱮᱭᱟ ᱦᱮᱸ
ᱟᱨ ᱨᱩᱥᱤᱠᱟ ᱠᱚᱫᱚ ᱟᱯᱮ ᱥᱮᱫ ᱯᱩᱨᱩᱞᱤᱭᱟᱹ ᱵᱟᱸᱠᱩᱲᱟ ᱠᱚᱨᱮᱱ ᱜᱮ ᱵᱮᱥᱤ ᱢᱮᱱᱟᱜ ᱠᱚᱣᱟ᱾
ᱦᱮᱸ
ᱢᱟᱱᱮ ᱨᱩᱥᱤᱠᱟ ᱡᱩᱫᱤᱢ ᱢᱮᱱᱟ ᱛᱚ ᱚᱱᱮ ᱥᱟᱱᱛᱟᱲ ᱤᱭᱟᱹ ᱫᱤᱠ ᱫᱤᱭᱮ ᱟᱞᱮ ᱥᱮᱫ ᱦᱚᱸ ᱢᱮᱱᱟᱜᱼᱟ᱾ ᱫᱚ ᱢᱮᱱᱟᱜ ᱜᱮᱭᱟ ᱢᱮᱱᱠᱷᱟᱱ ᱟᱞᱮ ᱥᱮᱱᱟᱜ ᱫᱚ ᱚᱱᱠᱟ ᱢᱟᱱᱮ ᱩᱱᱟᱹᱜ ᱫᱚ ᱠᱷᱩᱵ ᱮᱠᱴᱟ ᱟᱠᱷᱲᱟ ᱠᱚᱫᱚ ᱵᱟᱝ ᱵᱮᱱᱟᱜ ᱜᱮᱭᱟ, ᱢᱟᱱᱮ ᱟᱠᱷᱲᱟ ᱫᱚ ᱵᱮᱱᱟᱣ ᱫᱚᱨᱠᱟᱨ ᱠᱟᱱᱟ ᱵᱟᱝᱠᱷᱟᱱ ᱦᱮ ᱟᱵᱚᱣᱟᱜ ᱡᱟᱦᱟᱸ ᱞᱟᱭᱼᱞᱟᱠᱪᱟᱨ ᱨᱮᱭᱟᱜ ᱥᱮᱨᱮᱧ ᱠᱚ ᱡᱟᱦᱟᱸ ᱠᱚ ᱢᱟᱨᱮ ᱢᱟᱨᱮ ᱥᱮᱨᱮᱧ ᱠᱚ ᱥᱮ ᱟᱵᱚᱣᱟᱜ ᱡᱟᱦᱟᱸ ᱥᱚᱢᱟᱡᱽ ᱵᱮᱵᱚᱥᱛᱷᱟ ᱨᱮᱱᱟᱜ ᱠᱟᱛᱷᱟ ᱠᱚ ᱢᱟᱱᱮ ᱥᱟᱱᱟᱢ ᱟᱫ ᱪᱟᱵᱟᱜ ᱠᱟᱱᱟ ᱵᱟᱠᱷᱟᱡ ᱟᱥᱛᱮ ᱟᱥᱛᱮ᱾
ᱡᱟᱦᱟᱸᱭ ᱱᱟᱣᱟ ᱛᱮᱠᱚ ᱢᱟᱱᱮ, ᱢᱟᱱᱮ ᱟᱞᱮᱨᱮᱱ ᱡᱩᱫᱤ ᱥᱮ ᱟᱯᱮᱨᱮ ᱨᱮᱱ ᱜᱤᱫᱽᱨᱟᱹ ᱠᱚ ᱦᱩᱭ ᱞᱮᱱᱠᱷᱟᱱ ᱛᱟᱦᱚᱞᱮ ᱩᱱᱠᱩ ᱫᱚ ᱚᱱᱟ ᱠᱚᱫᱚ ᱵᱟᱲᱟᱭ ᱜᱮ ᱧᱟᱢᱟ ᱡᱮ ᱱᱚᱝᱠᱟ ᱦᱚᱸ ᱢᱤᱫ ᱦᱩᱭᱩᱜ ᱠᱟᱱ ᱛᱟᱦᱮᱱᱟ ᱞᱟᱦᱟᱛᱮ ᱾ ᱟᱞᱮᱥᱮᱫ ᱫᱚ ᱯᱩᱨᱟᱹ ᱟᱫ ᱪᱟᱵᱟᱣ ᱟᱠᱟᱱᱟ ᱚᱱᱟ ᱠᱚᱫᱚ᱾
ᱦᱩᱭᱱᱟ ᱜᱮᱛᱚ ᱟᱫᱚ ᱚᱱᱠᱟ ᱚᱱᱠᱟ ᱞᱮᱠᱷᱟ ᱫᱚ ᱪᱟᱵᱟᱜ ᱛᱟᱵᱚᱱᱟ ᱥᱮ ᱵᱟᱝ? ᱟᱨ ᱱᱮᱛᱟᱨ ᱢᱟ ᱱᱮᱛᱟᱨ ᱢᱟ ᱢᱟᱱᱮ ᱠᱚᱢ ᱵᱚᱭᱚᱥ ᱠᱚ ᱚᱲᱟ ᱠᱚᱫᱚ ᱚᱱᱟ ᱠᱚᱫᱚ ᱢᱟᱱᱮ ᱩᱱᱟᱹᱜ ᱵᱟᱝᱠᱚ ᱥᱩᱨᱩᱜ ᱠᱟᱱ ᱜᱮᱭᱟ᱾ ᱦᱮᱸ ᱧᱮᱞᱮᱫ ᱠᱟᱱᱟ ᱠᱚ ᱟᱫᱚ ᱥᱮᱬᱟ ᱞᱟᱹᱜᱤᱫ ᱫᱚ ᱵᱟᱠᱚ ᱤᱪᱪᱷᱟᱹᱭᱮᱫᱟ᱾
ᱮᱠᱷᱚᱱ ᱫᱚ ᱱᱚᱜᱼᱚᱭ ᱪᱷᱟᱯᱚᱞ ᱪᱷᱟᱹᱯᱨᱤ ᱟᱨᱟᱢᱵᱷᱚ ᱠᱟᱱᱟ ᱥᱮ ᱛᱚ ᱚᱱᱟ ᱠᱷᱟᱹᱛᱤᱨ ᱛᱮ ᱱᱚᱣᱟ ᱠᱚᱨᱮᱱᱟᱜ ᱤᱭᱟᱹ ᱦᱚᱸ ᱚᱨᱥᱚᱝ ᱦᱚᱸ ᱠᱚᱢᱚᱜ ᱠᱟᱱᱟ, ᱡᱮ ᱟᱠᱷᱲᱟ ᱠᱚᱦᱚᱸ ᱵᱟᱝ ᱵᱮᱱᱟᱜ ᱠᱟᱱᱟ ᱮᱠᱷᱚᱱ ᱫᱚ ᱡᱟᱦᱟᱸ ᱨᱮᱜᱮ ᱠᱷᱟᱹᱞᱤ ᱚᱨᱠᱮᱥᱴᱨᱟ ᱛᱚ ᱚᱨᱠᱮᱥᱴᱟᱨ ᱦᱩᱭ ᱦᱚᱪᱚᱭᱮᱫᱟ ᱚᱱᱟ ᱠᱷᱟᱹᱛᱤᱨ ᱛᱮ ᱱᱚᱣᱟ ᱠᱚ ᱨᱮᱱᱟᱜ ᱤᱭᱟᱹ ᱦᱚᱸ ᱠᱚᱢᱚᱜ ᱠᱟᱱᱟ᱾ ᱢᱮᱱᱠᱷᱟᱱ ᱞᱟᱦᱟ ᱛᱮᱫᱚ ᱱᱚᱣᱟ ᱫᱚ ᱵᱟᱝ ᱛᱟᱦᱮᱸ ᱠᱟᱱ ᱛᱟᱦᱮᱱᱟ ᱥᱮ
ᱞᱟᱦᱟᱛᱮ ᱢᱟᱱᱮ ᱚᱫᱷᱤᱠᱟᱝᱥᱚ ᱫᱤᱱ ᱜᱮᱥᱮ ᱟᱭᱩᱵ ᱵᱮᱞᱟ ᱯᱨᱚᱛᱤᱫᱤᱱ ᱦᱚᱲ ᱠᱚ ᱠᱟᱹᱢᱤ ᱠᱷᱚᱡ ᱠᱚ ᱦᱤᱡᱩᱜ ᱠᱟᱱ ᱛᱟᱦᱮᱸᱱᱟ᱾ ᱞᱟᱜᱽᱲᱟ ᱞᱟᱜᱽᱲᱮ ᱮᱱᱮᱡ ᱫᱚᱠᱚ ᱠᱚᱨᱟᱣᱮᱫ ᱠᱟᱱ ᱛᱟᱦᱮᱱ ᱜᱮᱭᱟ ᱟᱹᱛᱩ ᱨᱮᱫᱚ ᱟᱨᱠᱤ
ᱦᱮᱸ
ᱦᱩᱭᱩᱜ ᱠᱟᱱ ᱛᱟᱦᱮᱸᱱ ᱜᱮᱭᱟ ᱟᱸᱡᱚᱢ ᱠᱟᱹᱫᱤᱧ ᱤᱧ ᱵᱩᱰᱤ ᱜᱚ ᱛᱟᱠᱚᱣᱟᱜ ᱦᱳᱭ ᱦᱳᱭ ᱤᱧ ᱵᱩᱰᱤᱜᱚ ᱛᱟᱠᱚ ᱢᱟᱱᱮ ᱠᱚ ᱞᱟᱹᱭ ᱜᱮᱭᱟ ᱤᱧ ᱵᱩᱰᱤᱜᱚ ᱥᱩᱠᱨᱤ ᱨᱮᱱ ᱟᱡᱜᱚ ᱛᱟᱠᱚ ᱚᱱᱠᱟ ᱠᱚᱨᱟᱣ ᱠᱟᱱ ᱛᱟᱦᱮᱱᱟ ᱡᱮ ᱱᱚᱝᱠᱟ ᱠᱚ ᱦᱤᱡᱩᱜ ᱠᱟᱱ ᱛᱟᱦᱮᱱᱟ ᱯᱨᱚᱛᱤᱫᱤᱱ ᱞᱟᱦᱟᱛᱮ ᱠᱟᱹᱢᱤ ᱡᱚᱝ ᱦᱚᱲ ᱫᱚ ᱚᱱᱠᱟ ᱜᱮᱛᱚ ᱡᱮ ᱢᱚᱱᱮ ᱨᱟᱹᱥᱠᱟᱹ ᱞᱟᱹᱜᱤᱫ ᱥᱮ ᱟᱠᱚᱣᱟᱜ ᱡᱟᱦᱟᱸ ᱠᱚᱥᱴᱚ ᱠᱚ ᱦᱤᱲᱤᱧ ᱞᱟᱹᱜᱤᱫ ᱮ ᱢᱟᱱᱮ ᱟᱹᱛᱩ ᱠᱩᱞᱦᱤ ᱢᱩᱪᱟᱹᱫ ᱨᱮᱥᱮ ᱚᱱᱠᱟ ᱟᱹᱛᱩ ᱛᱟᱞᱟ ᱠᱩᱞᱦᱤ ᱨᱮ ᱞᱟᱜᱽᱲᱮ ᱫᱚᱠᱚ ᱮᱱᱮᱡ ᱠᱟᱱ ᱛᱟᱦᱮᱱ ᱜᱮᱭᱟ᱾
ᱦᱳᱭ ᱚᱱᱟᱛᱮ ᱞᱟᱸᱜᱽᱲᱮ ᱞᱟᱸᱜᱽᱲᱮ ᱪᱮᱫᱟᱜ ᱠᱚ ᱧᱩᱛᱩᱢ ᱟᱫᱟ ᱚᱱᱟ ᱫᱚ ᱡᱮᱢᱚᱱ ᱞᱟᱸᱜᱟ ᱠᱚ ᱮᱲᱮᱭᱮᱭᱟ᱾ ᱚᱱᱟ ᱦᱚᱛᱮᱫ ᱞᱟᱜᱽᱲᱮ ᱠᱚ ᱧᱩᱛᱩᱢ ᱠᱟᱫᱟ᱾ ᱦᱮᱸ ᱵᱟᱝ?
ᱦᱳᱭ ᱦᱳᱭ ᱚᱝᱠᱟ ᱜᱮ ᱛᱚ ᱚᱱᱟ ᱠᱷᱟᱹᱛᱤᱨ ᱜᱮ ᱟᱫᱚ ᱱᱮᱛᱟᱨ ᱫᱚ ᱱᱮᱛᱟᱨ ᱫᱚ ᱞᱟᱜᱽᱲᱮ ᱦᱚᱸ ᱚᱠᱚᱭ ᱦᱚᱸ ᱵᱟᱭ ᱥᱮᱨᱮᱧ ᱦᱚᱸ ᱵᱟᱠᱚ ᱵᱟᱲᱟᱭᱟ ᱢᱟᱱᱮ ᱱᱤᱭᱟᱹ ᱡᱮᱱᱮᱨᱚᱥᱚ ᱢᱟᱱᱮ ᱤᱧ ᱵᱩᱰᱤ ᱠᱚᱛᱮ ᱠᱚ ᱛᱷᱚᱲᱟ ᱛᱷᱚᱲᱟ ᱵᱟᱲᱟᱭ ᱛᱟᱦᱮᱱ ᱜᱮᱭᱟ ᱵᱟᱲᱟᱭ ᱠᱟᱱ ᱛᱟᱦᱮᱱ ᱜᱮᱭᱟ ᱠᱚ ᱢᱮᱱᱠᱷᱟᱱ ᱤᱧ ᱵᱟᱵᱟ ᱛᱟᱠᱚ ᱦᱚᱸ ᱤᱧ ᱵᱟᱵᱟ ᱦᱚᱸ ᱩᱱᱟᱹᱜ ᱟᱨᱠᱤ ᱨᱩᱥᱤᱠᱟ ᱦᱚᱲ ᱫᱚ ᱵᱟᱝ ᱠᱟᱱᱟᱭ ᱤᱧ ᱵᱟᱵᱟ ᱫᱚ ᱛᱷᱚᱲᱟ ᱠᱟᱹᱢᱤ ᱨᱮᱜᱮ ᱵᱮᱥᱛᱚᱭ ᱛᱟᱦᱮᱱᱟ ᱟᱭᱟᱜ ᱠᱟᱹᱢᱤ ᱨᱮᱜᱮ ᱛᱚ ᱩᱱᱤ ᱩᱱᱟᱹᱜ ᱵᱟᱭ ᱵᱟᱲᱟᱭᱟ ᱟᱨᱠᱤ ᱚᱱᱟ ᱠᱚᱫᱚ ᱵᱟᱲᱟᱭ ᱦᱳᱭ ᱯᱟᱥᱪᱮᱡ ᱞᱟᱦᱟᱛᱮᱭ ᱮᱱᱮᱡ ᱠᱟᱱ ᱛᱟᱦᱮᱱᱟ ᱮᱠᱷᱚᱱ ᱫᱚ ᱠᱤᱱᱛᱩ ᱤᱧ ᱫᱚ ᱵᱟᱹᱧ ᱧᱮᱞ ᱵᱟᱲᱟ ᱠᱟᱫᱮᱭᱟ ᱤᱧ ᱫᱚ ᱡᱟᱭᱦᱳᱠ ᱛᱚ ᱩᱱᱤ ᱵᱟᱭ ᱤᱭᱟᱹ ᱵᱟᱹᱱᱩᱜ ᱠᱟᱫ ᱛᱟᱭ ᱛᱮ ᱩᱱᱤ ᱪᱮᱛᱟᱱ ᱚᱨᱥᱚᱝ ᱵᱟᱝ ᱯᱟᱲᱟᱣ ᱠᱟᱱ ᱛᱮ ᱤᱧ ᱪᱮᱛᱟᱱ ᱦᱚᱸ ᱚᱨᱥᱚᱝ ᱵᱟᱝ ᱯᱟ ᱥᱟᱯᱲᱟᱣ ᱠᱟᱱᱟ ᱢᱮᱱᱠᱷᱟᱱ ᱥᱮᱨᱮᱧ ᱟᱸᱡᱚᱢ ᱠᱚᱫᱚ ᱟᱹᱰᱤ ᱟᱸᱴᱤᱧ ᱠᱩᱥᱤᱭᱟᱜ ᱜᱮᱭᱟ ᱟᱨ ᱢᱟᱱᱮ ᱮᱱᱮᱡ ᱟᱠᱷᱲᱟ ᱠᱚᱨᱮ ᱫᱚ ᱪᱟᱞᱟᱜ ᱥᱟᱱᱟᱭᱤᱧ ᱜᱮᱭᱟ ᱢᱮᱱᱠᱷᱟᱱ ᱮᱠᱲᱷᱟ ᱠᱚᱜᱮ ᱵᱟᱝ ᱦᱩᱭᱩᱜᱼᱟ ᱠᱷᱟᱹᱞᱤ ᱚᱱᱟ ᱚᱨᱠᱮᱥᱴᱟᱨ ᱠᱚ ᱦᱩᱭᱩᱜᱼᱟ ᱛᱚ ᱚᱱᱟ ᱚᱨᱠᱮᱥᱴᱟᱨ ᱠᱚᱫᱚ ᱵᱟᱝ ᱪᱟᱞᱟᱜ ᱥᱟᱱᱟᱧᱟ᱾
ᱦᱮᱸ ᱛᱮ ᱟᱫᱚ ᱛᱟᱦᱚᱞᱮ ᱠᱷᱟᱱ ᱚᱱᱟ ᱨᱮᱱᱟᱜ ᱢᱟᱱᱮ ᱨᱟᱹᱥᱠᱟᱹᱴᱟᱜ ᱜᱮ ᱟᱞᱟᱫᱟ ᱜᱮ ᱵᱩᱡᱷᱟᱹᱜᱼᱟ᱾
ᱦᱳᱭ ᱦᱳᱭ ᱟᱫᱚ ᱟᱞᱮ ᱟᱞᱮ ᱱᱚᱸᱰᱮ ᱵᱟᱦᱟ ᱞᱮ ᱦᱩᱭ ᱪᱩᱭ ᱜᱤ ᱵᱟᱦᱟ ᱨᱮᱱᱟᱜ ᱱᱚᱸᱰᱮ ᱛᱚ ᱵᱟᱦᱟ ᱫᱚ ᱟᱹᱰᱤ ᱢᱚᱸᱡᱽ ᱜᱮ ᱦᱩᱭᱩᱜᱼᱟ ᱛᱚ ᱚᱱᱟ ᱵᱟᱦᱟ ᱨᱮᱜᱮ ᱟᱫᱚ ᱡᱟᱠ ᱚᱸᱰᱮ ᱜᱮ ᱪᱟᱞᱟᱜ ᱦᱩᱭᱩᱜᱼᱟ ᱚᱰᱮ ᱟᱹᱰᱤ ᱦᱟᱱᱛᱮ ᱱᱟᱛᱮᱱ ᱠᱚ ᱦᱚᱲ ᱠᱚ ᱦᱤᱡᱩᱜᱼᱟ᱾ ᱛᱚ ᱟᱹᱰᱤ ᱨᱟᱹᱥᱠᱟᱹ ᱜᱮ ᱟᱹᱭᱠᱟᱹᱜᱼᱟ ᱚᱸᱰᱮ᱾
ᱦᱮᱸ